ᱦᱮᱞᱳ, ᱦᱮᱸᱞᱳ ᱾ ᱦᱮᱸ ᱡᱚᱦᱟᱨ ᱜᱮ, ᱥᱟᱹᱜᱩᱱ ᱥᱤᱸᱜᱟᱹᱲ ᱾
ᱦᱮᱸ, ᱥᱟᱹᱜᱩᱱ ᱥᱤᱸᱜᱟᱹᱲ ᱾
ᱦᱮᱸ, ᱟᱨ ᱪᱮᱫ ᱞᱮᱠᱟ? ᱱᱟᱯᱟᱭ ᱵᱟᱲᱟ ᱜᱮᱭᱟᱢ ᱛᱚ?
ᱦᱮᱸ, ᱱᱟᱯᱟᱭ ᱵᱟᱲᱟ ᱜᱮ।
ᱦᱮᱸ, ᱟᱨ, ᱦᱮᱸ ᱤᱧ ᱦᱚᱸ, ᱱᱟᱯᱟᱭ ᱵᱟᱲᱟ ᱜᱤᱭᱟᱹᱧ ᱱᱤᱛᱳᱜ ᱫᱚ ᱦᱟᱸᱜ, ᱠᱷᱟᱱ
ᱟᱪᱪᱷᱟ ᱟᱪᱪᱷᱟ ᱾
ᱟᱨ, ᱚᱱᱠᱟ ᱪᱮᱫ ᱠᱚᱯᱮ, ᱠᱟᱹᱢᱤ ᱵᱟᱲᱟᱭ ᱮᱫᱟ?
ᱱᱚᱛᱮ ᱫᱚ, ᱠᱟᱹᱢᱤ ᱵᱟᱲᱟ ᱫᱚ, ᱪᱮᱫ ᱦᱚᱸ ᱚᱱᱠᱟᱱ, ᱠᱟᱹᱢᱤ ᱵᱟᱲᱟ ᱠᱚᱫᱚ, ᱵᱟᱹᱪᱩᱜᱼᱟ, ᱟᱫᱚ ᱚᱼ ᱚᱲᱟᱜ ᱠᱚᱨᱮ ᱜᱮ, ᱛᱟᱦᱮᱸ ᱵᱟᱲᱟ ᱦᱩᱭᱩᱜ ᱠᱟᱱᱟ, ᱱᱤᱛᱳᱜ ᱫᱚ ᱾
ᱚ ᱟᱪᱪᱷᱟ ᱾ ᱦᱮᱸ, ᱦᱮᱸ, ᱟᱨ ᱫᱤᱞᱞᱤ ᱨᱤᱧ ᱛᱮᱦᱮᱧ ᱫᱚ, ᱮᱸᱻ ᱢᱤᱫᱴᱟᱝ ᱴᱚᱯᱤᱠ ᱱᱤᱭᱮ, ᱛᱮᱞᱟᱝ ᱜᱟᱞᱢᱟᱨᱟᱣᱟ ᱡᱟᱦᱟᱸ ᱫᱚ, ᱦᱩᱭᱩᱜ ᱠᱟᱱᱟ ᱮᱸᱻᱜ, ᱪᱷᱟᱹᱴᱭᱟᱹᱨ ᱵᱤᱱᱛᱤ ᱥᱮ, ᱪᱷᱟᱹᱴᱭᱟᱹᱨ ᱠᱟᱹᱢᱤ, ᱡᱟᱦᱟᱸ ᱠᱚ, ᱞᱟᱹᱭ ᱮᱫᱟ
ᱟᱪᱪᱷᱟ ᱟᱪᱪᱷᱟ, ᱴᱷᱤᱠ ᱱᱤᱭᱟᱹ, ᱾ ᱦᱮᱸᱼ ᱚᱱᱟ ᱦᱚᱸ, ᱟᱹᱰᱤ ᱦᱮᱸ, ᱟᱹᱰᱤ ᱵᱷᱟᱜᱮ, ᱱᱤᱭᱮᱢ ᱞᱟᱹᱭ ᱟᱠᱟᱜᱼᱟ, ᱟᱹᱰᱤ
ᱦᱮᱸᱻ, ᱡᱮᱠᱷᱚᱱ ᱢᱟᱱᱮ, ᱟᱵᱚ ᱛᱚ, ᱢᱤᱫᱴᱟᱝ ᱮᱸᱻᱜ ᱢᱤᱫᱴᱟᱝ ᱢᱟᱱᱮ ᱪᱮᱫ ᱤᱧ ᱞᱟᱹᱭᱟ ᱢᱤᱫᱴᱟᱝ ᱢᱟᱹᱱᱢᱤ ᱡᱩᱫᱤ, ᱟᱵᱚ ᱱᱚᱣᱟ, ᱫᱷᱟᱹᱨᱛᱤ ᱯᱩᱨᱤ, ᱛᱮᱵᱚᱱ ᱦᱤᱡᱩᱜᱼᱟ ᱾ ᱛᱟᱦᱚᱞᱮ, ᱟᱵᱚ, ᱚᱱᱟ ᱪᱷᱟᱹᱴᱭᱟᱹᱨ ᱠᱟᱹᱢᱤ ᱫᱚ, ᱢᱤᱫᱴᱟᱝ, ᱢᱤᱫᱴᱟᱝ, ᱟᱵᱚᱣᱟᱜ ᱱᱚᱝᱠᱟ, ᱱᱤᱭᱚᱢ ᱢᱮᱱᱟᱜᱼᱟ ᱾ ᱡᱟᱦᱟᱸ ᱫᱚ, ᱪᱷᱟᱹᱴᱭᱟᱹᱨ ᱫᱚ, ᱠᱚᱨᱟᱣ ᱜᱮ, ᱦᱳᱭᱳᱜᱼᱟ ᱥᱮ? ᱟᱫᱚ ᱚᱱᱟᱜᱤᱧ ᱞᱟᱹᱭᱮᱫ ᱛᱟᱦᱮᱸᱜᱼᱟ ᱡᱮ ᱪᱷᱟᱹᱴᱭᱟᱹᱨ ᱤᱫᱤ ᱠᱟᱛᱮᱜ ᱞᱟᱝ ᱜᱟᱞᱢᱟᱨᱟᱣᱟ?
ᱦᱮᱸ ᱚᱱᱟᱢᱟ ᱟᱹᱰᱤ ᱱᱟᱯᱟᱭ ᱠᱟᱛᱷᱟᱢ ᱞᱟᱹᱭ ᱠᱮᱫᱼᱟ ᱡᱮ ᱟᱵᱚ ᱢᱟᱹᱱᱢᱤᱼᱼ ᱩᱸᱦᱩ ᱡᱮ ᱟᱵᱚ ᱚᱱᱟ ᱦᱚᱯᱚᱱᱟᱜ ᱡᱟᱦᱟᱸ ᱪᱷᱩᱸᱛ ᱪᱷᱟᱲᱟᱣ ᱠᱚ ᱞᱟᱹᱭᱼᱼ ᱛᱟᱵᱚᱱᱟ ᱚᱱᱟ ᱠᱷᱟᱹᱛᱤᱨ ᱛᱮᱜᱮ ᱟᱵᱚ ᱡᱟᱦᱟᱸ ᱪᱷᱟᱹᱴᱭᱟᱹᱨᱼᱼ ᱪᱷᱟᱹᱴᱭᱟᱹᱨ ᱵᱚᱱ ᱫᱚ ᱦᱮᱸ
ᱚᱱᱟ ᱫᱚ ᱪᱷᱩᱸᱛ ᱮᱸ ᱢᱟᱱᱮᱼᱼ ᱪᱷᱟᱹᱴᱭᱟᱹᱨ ᱞᱮᱱᱠᱷᱟᱱ ᱢᱤᱫᱴᱮᱱ ᱟᱢ ᱵᱚᱸᱜᱟ ᱵᱩᱨᱩ ᱠᱚᱼᱼ ᱩᱨᱩᱢ ᱫᱟᱲᱮᱭᱟᱢᱟ ᱡᱮ ᱚᱲᱟᱜ ᱨᱮᱼᱼ
ᱦᱮᱸ ᱢᱟᱱᱮᱼᱼ
ᱦᱮᱸ ᱚᱱᱟᱜᱮ ᱛᱟᱞᱦᱮ ᱤᱧ ᱞᱟᱹᱭ ᱮᱸ ᱥᱚᱫᱚᱨ ᱫᱟ ᱱᱟᱜ ᱠᱷᱟᱱ᱾ ᱟᱨ ᱟᱢ ᱦᱚᱸᱧ ᱠᱩᱞᱤ ᱢᱮᱭᱟ ᱱᱟᱜ ᱠᱷᱟᱱ ᱡᱩᱫᱤ ᱛᱤᱱᱟᱹᱜ ᱜᱟᱱᱮᱢ ᱵᱟᱲᱟᱭ ᱠᱷᱟᱱᱮᱢ ᱞᱟᱹᱭᱟ᱾
ᱴᱷᱤᱠ ᱟᱪᱷᱮ ᱡᱟ ᱴᱩᱠᱩᱧ ᱡᱩᱫᱤᱧ ᱵᱟᱲᱟᱭ ᱠᱷᱟᱱ ᱫᱚᱧ ᱞᱟᱹᱭ ᱥᱚᱫᱚᱨᱟ᱾
ᱦᱮᱸ ᱤᱧ ᱦᱚᱸ ᱡᱟᱦᱟᱸ ᱞᱮᱠᱟ ᱚᱱᱠᱟ᱾ ᱮ ᱧᱮᱞ ᱵᱟᱲᱟ ᱦᱩᱭᱳ ᱟᱠᱟᱱᱟ ᱠᱟᱹᱴᱤᱡ ᱚᱱᱠᱟᱧ ᱞᱟᱹᱭᱮᱫᱟ᱾
ᱦᱮᱸ ᱢᱟ ᱛᱟᱦᱚᱞᱮ᱾
ᱦᱮᱸ ᱪᱷᱟᱹᱴᱭᱟᱹᱨ ᱫᱚᱠᱚ ᱞᱟᱹᱭᱟ ᱡᱮ ᱟᱵᱚ ᱥᱟᱱᱛᱟᱲ ᱦᱚᱲ ᱠᱚᱣᱟᱜ ᱫᱚᱼᱼ ᱢᱟᱱᱮᱼᱼ ᱡᱟᱦᱟᱸᱭ ᱡᱩᱫᱤ ᱢᱤᱫᱴᱟᱝ ᱢᱤᱫᱴᱟᱝ ᱱᱟᱣᱟ ᱜᱤᱫᱽᱨᱟᱹ ᱦᱤᱡᱩᱜ ᱠᱟᱱᱟᱭ᱾ ᱦᱮᱸᱥᱮ ᱢᱤᱫᱴᱟᱝ ᱜᱤᱫᱽᱨᱟᱹᱭ ᱦᱩᱭᱟᱠᱟᱱᱟ ᱩᱱᱤ ᱫᱚ ᱢᱟᱱᱮ ᱞᱟᱹᱭ ᱫᱟᱠᱚᱼᱼ ᱡᱮ ᱢᱟᱱᱮ ᱱᱚᱫᱤᱱ ᱡᱟᱦᱟᱸ ᱟᱨᱮ ᱢᱟᱦᱟ ᱨᱮᱦᱚᱸ ᱵᱚᱱ ᱪᱷᱟᱹᱴᱭᱟᱹᱫᱟᱲᱮ ᱟᱭᱟ᱾ ᱦᱮᱸᱥᱮ ᱟᱨ ᱡᱩᱫᱤ ᱵᱟᱝ ᱵᱚᱱ ᱫᱟᱲᱮᱭᱟᱫᱟ ᱚᱱᱟ ᱱᱚ ᱫᱤᱱ ᱨᱮᱼᱼ ᱚᱱᱟ ᱪᱷᱟᱹᱴᱭᱟᱹᱨ ᱠᱟᱹᱢᱤ ᱠᱚᱨᱟᱣ ᱛᱟᱦᱞᱮ ᱦᱮᱸ ᱚᱱᱟ ᱫᱚ ᱮᱸᱼᱼ ᱢᱟᱱᱮ ᱡᱩᱫᱤ ᱡᱟᱦᱟᱸ ᱞᱮᱠᱟᱼᱼ ᱵᱟᱝ ᱦᱩᱭᱱᱟ ᱟᱫᱚ ᱚᱱᱟ ᱢᱟᱱᱮ ᱯᱚᱨᱮ ᱛᱮᱦᱚᱸ ᱚᱱᱟ ᱠᱟᱹᱢᱤ ᱫᱚ ᱠᱚᱨᱟᱣ ᱜᱟᱱᱚᱜᱼᱟ᱾ ᱟᱫᱚ ᱟᱵᱚ ᱫᱚ ᱡᱟᱹᱥᱛᱤ ᱧᱮᱞᱼᱼ
ᱞᱮᱠᱟᱼᱟ
ᱧᱮᱞ ᱠᱟᱱᱟ ᱡᱮ ᱪᱷᱟᱹᱴᱭᱟᱹᱨ ᱫᱚ ᱵᱟᱝ ᱦᱳᱭᱳᱜ ᱜᱮᱭᱟ ᱯᱚᱨᱮ ᱛᱮᱜᱮ ᱦᱳᱭᱳᱜ ᱜᱮᱭᱟ᱾ ᱟᱯᱮᱥᱮᱫ ᱪᱮᱫᱮᱠᱟ ᱧᱮᱞ ᱵᱟᱲᱟ ᱟᱠᱟᱱᱟ ᱪᱷᱟᱹᱴᱭᱟᱹᱨ ᱠᱟᱹᱢᱤ?
ᱦᱮᱸ ᱪᱷᱟᱹᱴᱭᱟᱹᱨ ᱠᱟᱹᱢᱤ ᱫᱚ ᱡᱟᱦᱟᱸ ᱵᱤᱱ ᱞᱟᱹᱭ ᱠᱮᱜᱼᱟ ᱚᱱᱟ ᱱᱚ ᱫᱤᱱ ᱤᱭᱟᱹ ᱵᱷᱤᱛᱤᱨ ᱛᱮ ᱟᱨᱼᱼ ᱵᱟᱝ ᱨᱮᱦᱚᱸ ᱮᱢᱱᱤ ᱛᱮᱦᱚᱸ ᱚᱱᱟ ᱵᱟᱝ ᱨᱮᱦᱚᱸ ᱱᱚᱨᱢᱟᱞ ᱫᱚᱼᱼ ᱠᱟᱹᱴᱤᱡ ᱤᱭᱟᱹ ᱠᱟᱛᱮ ᱥᱮᱬᱟ ᱠᱟᱛᱮᱜ ᱦᱚᱸ ᱠᱚ ᱪᱷᱟᱹᱴᱭᱟᱹᱨ ᱠᱚᱣᱟ ᱵᱟᱠᱷᱟᱱ ᱫᱚ
ᱦᱮᱸ ᱦᱮᱸ ᱦᱮᱸ ᱟᱞᱤᱧ ᱡᱟᱦᱟᱸ ᱞᱮᱠᱟᱞᱤᱧ ᱧᱮᱞ ᱟᱠᱟᱫᱟ ᱚᱱᱠᱟ ᱫᱚ ᱦᱩᱭᱩᱜ ᱠᱟᱱᱟᱼᱼ ᱡᱮ ᱚᱱᱠᱟ ᱢᱟᱱᱮ ᱦᱟᱨᱟ ᱧᱚᱜ ᱠᱟᱛᱮ ᱜᱮ ᱚᱱᱠᱟ ᱪᱷᱟᱹᱴᱭᱟᱹᱨ ᱠᱟᱹᱢᱤ ᱠᱚ ᱦᱩᱭᱩᱜ ᱜᱮᱭᱟ᱾ ᱟᱨ ᱵᱟᱝ ᱠᱷᱟᱱ ᱡᱟᱦᱟᱸᱭ ᱡᱮᱢᱚᱱ ᱫᱚ ᱠᱟᱹᱴᱤᱡ ᱚᱱᱠᱟ ᱜᱤᱫᱽᱨᱟᱹ ᱩᱢᱮᱨ ᱨᱮᱦᱚ ᱠᱚ ᱠᱚᱨᱟᱣ ᱛᱟᱠᱚ ᱜᱮᱭᱟ᱾
ᱦᱮᱸ ᱢᱟᱱᱮ ᱡᱮ ᱡᱮᱢᱚᱱ ᱪᱮᱫ ᱞᱮᱠᱟ ᱠᱚ ᱵᱷᱟᱜᱤ ᱠᱚ ᱵᱮᱥ ᱠᱚ ᱵᱩᱡᱷᱟᱹᱣᱟ᱾
ᱦᱮᱸ ᱢᱟᱱᱮ ᱢᱤᱫᱴᱟᱝ ᱜᱤᱫᱽᱨᱟᱹ ᱢᱟᱱᱮ ᱩᱱᱤ ᱫᱚ ᱦᱚᱭᱚ ᱨᱩᱣᱟᱹᱲ ᱞᱮᱠᱷᱟᱱ ᱢᱟᱱᱮᱼᱼ ᱡᱟᱦᱟᱸ ᱠᱚ ᱞᱟᱹᱭᱫᱚ ᱡᱮ ᱦᱚᱭᱚ ᱨᱩᱣᱟᱹᱲ ᱥᱮ ᱚᱱᱠᱟ᱾ ᱪᱷᱟᱹᱴᱭᱟᱹᱨ ᱠᱟᱱᱟ ᱵᱚᱱ ᱛᱚ ᱟᱫᱚᱼᱼ ᱚᱱᱟ ᱞᱮᱠᱟ ᱛᱮ ᱚᱱᱟ ᱦᱚᱭᱚ ᱨᱩᱣᱟᱹᱲ ᱫᱚ ᱢᱤᱫᱴᱟᱝ ᱟᱹᱰᱤ ᱢᱤᱫᱴᱟᱝ ᱚᱱᱟ ᱫᱚ ᱫᱚᱨᱠᱟᱨ ᱜᱮ ᱠᱟᱱᱟ ᱵᱟᱠᱷᱟᱱ ᱫᱚ ᱩᱱᱤ ᱫᱚᱼᱼ ᱟᱵᱚᱣᱟᱜ ᱡᱟᱦᱟᱸ
ᱡᱮ ᱵᱚᱸᱜᱟ ᱵᱩᱨᱩ ᱠᱚ ᱢᱮᱱᱟᱜ ᱠᱚᱣᱟ ᱚᱱᱟᱨᱮ ᱵᱟᱭ ᱞᱮᱠᱷᱟ ᱢᱟᱱᱮ ᱡᱩᱫᱤ ᱩᱱᱤᱭᱟᱜ ᱪᱷᱟᱹᱴᱭᱟᱹᱨ ᱠᱟᱹᱢᱤ ᱵᱟᱝ ᱦᱳᱭᱳᱜᱼᱟ᱾
ᱦᱮᱸ ᱦᱮᱸ ᱦᱮᱸ,
ᱥᱮ ᱢᱟᱱᱮ ᱱᱚᱝᱠᱟ ᱦᱚᱸᱠᱚ ᱞᱟᱹᱭᱟ ᱡᱮ ᱢᱟᱱᱮ ᱩᱱᱤ ᱛᱤᱱᱟᱹᱜ ᱵᱷᱳᱨ ᱢᱟᱱᱮ ᱪᱷᱟᱹᱴᱭᱟᱹᱨ ᱠᱟᱹᱢᱤ ᱡᱩᱫᱤ ᱵᱟᱝ ᱦᱩᱭᱩᱜ ᱛᱟᱭᱟ ᱦᱮᱸᱥᱮ ᱛᱟᱦᱚᱞᱮ ᱩᱱᱤ ᱵᱚᱝᱥᱚ ᱨᱤᱱᱤᱡ ᱢᱟᱱᱮ ᱢᱟᱱᱮ ᱵᱚᱝᱥᱚᱨᱮᱱ ᱵᱚᱸᱜᱟ ᱵᱩᱨᱩ ᱢᱟᱱᱮ ᱵᱟᱝᱠᱚ ᱩᱱᱤ ᱵᱟᱭ ᱵᱚᱝᱥᱚᱨᱮᱱ ᱵᱚᱸᱜᱟ ᱵᱩᱨᱩ ᱴᱷᱮᱱ ᱢᱟᱱᱮ ᱵᱟᱝ ᱵᱟᱝ ᱞᱮᱠᱷᱟᱜ ᱟᱭ ᱩᱱᱤ ᱫᱚ ᱚᱱᱠᱟᱱᱟᱜ
ᱦᱳᱭ ᱢᱟᱱᱮ ᱵᱟᱭ ᱞᱮᱠᱷᱟᱜᱼᱟ ᱾ ᱟᱪᱪᱷᱟ, ᱱᱚᱣᱟ ᱪᱷᱟᱹᱴ ᱴᱭᱟᱹᱨ ᱛᱟᱞᱟᱛᱮ ᱟᱨᱚᱧ ᱟᱸᱡᱚᱢ ᱵᱟᱲᱟ ᱠᱟᱜᱼᱟ ᱡᱮ ᱜᱚᱲᱚᱢ ᱦᱟᱲᱟᱢᱟᱜ ᱥᱮ ᱜᱚᱲᱚᱢ ᱵᱩᱰᱷᱤᱭᱟᱜ ᱧᱩᱛᱩᱢ ᱢᱟᱱᱮ ᱩᱱᱤ ᱩᱯᱟᱹᱫᱷᱤᱭᱮ ᱧᱟᱢᱟ᱾ ᱱᱚᱣᱟ ᱵᱟᱠᱷᱨᱟᱛᱮ ᱛᱤᱱᱟᱹᱜ ᱮᱢ ᱵᱟᱲᱟᱭᱟ ᱠᱟᱹᱴᱤᱡ ᱮᱢ ᱞᱟᱹᱭ ᱞᱮᱠᱷᱟᱱ ᱵᱷᱟᱜᱤ ᱠᱚᱜᱼᱟ?
ᱦᱮᱸ ᱚᱱᱟ ᱵᱟᱠᱷᱨᱟ ᱛᱮᱫᱚ ᱤᱧ ᱦᱩᱧ ᱡᱟᱦᱟᱸ ᱞᱮᱠᱟᱧ ᱩᱭᱦᱟᱹᱨᱮᱜᱼᱟ᱾ ᱮ ᱵᱟᱹᱧ ᱵᱟᱲᱟᱭᱟ ᱴᱷᱤᱠᱚᱜ ᱟ ᱥᱮ ᱵᱷᱩᱞᱟᱹᱜᱼᱟ ᱱᱟᱜ ᱠᱷᱟᱱ ᱟᱨ ᱡᱩᱫᱤ ᱟᱢᱮᱢ ᱵᱟᱲᱟᱭ ᱠᱷᱟᱱᱮᱢ ᱞᱟᱹᱭᱟ ᱡᱮ ᱮᱸ ᱚᱱᱠᱟ ᱧᱩᱢ ᱦᱟᱞᱟᱝ ᱚᱱᱟ ᱫᱚᱠᱚ ᱞᱟᱹᱭ ᱮᱫᱟ ᱡᱮ ᱚᱲᱟᱜ ᱨᱮ ᱡᱟᱦᱟᱸᱭ ᱮᱸ ᱜᱤᱫᱽᱨᱟᱹ ᱠᱚ ᱟᱫᱚ ᱚᱱᱟ ᱪᱷᱟᱹᱴᱭᱟᱹᱨ ᱡᱟᱦᱟᱸ ᱚᱱᱟᱛᱮ ᱢᱤᱫᱴᱟᱝ ᱧᱩᱛᱩᱢ ᱠᱚ ᱮᱢᱟ ᱠᱚᱣᱟ ᱡᱟᱦᱟᱸᱭ ᱫᱚ ᱡᱩᱫᱤ ᱚᱲᱟᱜ ᱨᱮᱱ ᱜᱚᱲᱚᱢ ᱦᱟᱲᱟᱢ ᱥᱮ ᱜᱚᱲᱚᱢ ᱵᱩᱲᱦᱤ ᱛᱟᱦᱮᱱᱟ, ᱩᱱᱠᱩ ᱠᱚ ᱧᱩᱢ ᱦᱟᱞᱟᱝ ᱟᱠᱚᱣᱟ᱾ ᱞᱟᱹᱭᱟ ᱠᱚ ᱥᱮ ᱪᱮᱫ ᱡᱚᱫᱤ ᱡᱟᱦᱟᱸᱭ ᱚᱲᱟᱜ ᱨᱮᱱ ᱢᱟᱱᱮ ᱚᱱᱠᱟ ᱢᱟᱨᱟᱝ ᱠᱩᱲᱤ ᱜᱤᱫᱽᱨᱟᱹᱭ ᱛᱟᱦᱮᱱᱟ ᱥᱮ ᱢᱤᱫᱴᱮᱱ ᱠᱚᱲᱟ ᱜᱤᱫᱽᱨᱟᱹ ᱢᱟᱹᱭ ᱥᱮ ᱵᱟᱹᱵᱩ ᱩᱱᱤ ᱫᱚ ᱮᱸ ᱯᱳᱭᱞᱳ ᱨᱮᱫᱚ ᱩᱱᱤ ᱫᱚ ᱮᱸ ᱟᱡ ᱢᱟᱱᱮ ᱜᱚᱲᱚᱢ ᱦᱟᱲᱟᱢ ᱜᱚᱲᱚᱢ ᱵᱩᱲᱦᱤ ᱛᱟᱹᱠᱤᱱᱟᱜ ᱧᱩᱛᱩᱢ ᱜᱮᱠᱚ ᱧᱩᱢ ᱦᱟᱞᱟᱝ ᱟᱭᱟ᱾
ᱦᱮᱸ ᱦᱮᱸ ᱦᱮᱸ ᱦᱩᱸ
ᱟᱨ ᱚᱱᱠᱟ ᱫᱚ ᱩᱱᱤ ᱫᱚ ᱢᱟᱱᱮ ᱪᱷᱟᱹᱴᱭᱟᱹᱨ ᱠᱟᱹᱢᱤ ᱫᱚ ᱦᱳᱭᱳᱜ ᱜᱮ ᱫᱚᱨᱠᱟᱨᱚᱜ ᱠᱟᱱᱟ᱾ ᱵᱟᱠᱷᱟᱱ ᱫᱚ ᱮᱸ ᱞᱟᱹᱭᱟᱠᱚ ᱢᱟᱱᱮ ᱩᱱᱤ ᱜᱤᱫᱽᱨᱟᱹ ᱡᱩᱫᱤ ᱪᱷᱟᱹᱴᱭᱟᱹᱨ ᱵᱟᱝ ᱦᱩᱭᱩᱜ ᱛᱟᱭᱟ ᱛᱟᱦᱚᱞᱮ ᱩᱱᱤ ᱫᱚ ᱢᱟᱱᱮ ᱡᱟᱦᱟᱸ ᱪᱤᱠᱟᱹᱜ-ᱟᱭ ᱡᱩᱫᱤ ᱮᱸ ᱢᱚᱱᱮ ᱠᱟᱜ ᱢᱮ ᱜᱚᱡ ᱜᱩᱨᱩ ᱚᱱᱠᱟᱱᱟᱜ ᱢᱤᱫᱴᱟᱝ ᱦᱩᱭᱱᱟ ᱛᱟᱞᱦᱮ ᱩᱱᱤ ᱫᱚ ᱟᱠᱚᱣᱟ ᱢᱟᱱᱮ ᱵᱚᱝᱥᱚ ᱨᱮᱦᱚᱸ ᱢᱟᱱᱮ ᱚᱱᱠᱟ ᱵᱟᱠᱚ ᱧᱮᱞᱮᱭᱟ᱾ ᱡᱮ ᱩᱱᱤᱭᱟᱜ ᱢᱟᱱᱮ ᱚᱱᱠᱟ ᱪᱮᱫ ᱠᱟᱹᱢᱤ ᱦᱚᱸ ᱞᱟᱹᱭᱟᱠᱚ ᱵᱟᱠᱚ ᱠᱚᱨᱟᱣ ᱛᱟᱭᱟ᱾
ᱟᱨ ᱪᱷᱟᱹᱴᱭᱟᱹᱨ ᱵᱟᱝ ᱦᱩᱭ ᱞᱮᱱᱠᱷᱟᱱ ᱠᱷᱟᱱ ᱦᱚᱸ ᱱᱚᱝᱠᱟᱧ ᱟᱡᱚᱢ ᱵᱟᱲᱟ ᱠᱟᱫᱟ ᱡᱮᱸ ᱮᱸ ᱠᱩᱲᱤ ᱜᱤᱫᱽᱨᱟᱹ ᱠᱷᱮᱛᱨᱮ ᱨᱮᱦᱚᱸ ᱠᱚᱲᱟ ᱜᱤᱫᱽᱨᱟᱹ ᱠᱷᱮᱛᱨᱮ ᱡᱮ ᱵᱟᱯᱞᱟ ᱦᱚᱸ ᱵᱟᱝ ᱦᱩᱭᱩᱜᱼᱟ ᱡᱩᱫᱤ ᱪᱷᱟᱹᱴᱭᱟᱹᱨ ᱵᱟᱝ ᱦᱩᱭᱩᱜᱼᱟ᱾
ᱦᱮᱸ ᱢᱟᱱᱮ ᱪᱷᱟᱹᱴᱭᱟᱹᱨ ᱫᱚ ᱮᱢᱚᱱ ᱮᱢᱚᱱ ᱠᱟᱹᱢᱤ ᱠᱟᱱᱟ ᱡᱮᱢᱚᱱ ᱟᱹᱰᱤ ᱠᱤᱪᱷᱩ ᱜᱮ ᱛᱟᱨᱯᱚᱨᱮ ᱵᱟᱝ ᱪᱷᱟᱹᱴᱤᱭᱟᱨ ᱞᱮᱠᱷᱟᱱ ᱤᱭᱟᱹ ᱢᱟᱱᱮ ᱚᱱᱟ ᱵᱚᱸᱜᱟ ᱵᱩᱨᱩ ᱠᱚᱨᱮ ᱦᱚᱸ ᱥᱳᱨ ᱵᱟᱝ ᱥᱳᱨ ᱜᱟᱱᱚᱜᱼᱟ ᱚᱱᱠᱟᱧ ᱟᱸᱡᱚᱢ ᱵᱟᱲᱟ ᱟᱠᱟᱫᱼᱟ ᱛᱟᱯᱚᱨᱮ ᱦᱮᱸ ᱛᱟᱯᱚᱨᱮ ᱡᱮᱢᱚᱱ ᱟᱹᱰᱤ ᱠᱤᱪᱷᱩ ᱠᱚ ᱡᱮᱢᱚᱱ ᱚᱱᱮᱢ ᱞᱟᱹᱭ ᱠᱮᱫ ᱫᱚ ᱵᱟᱯᱞᱟ ᱵᱟᱯᱞᱟ ᱠᱚᱨᱮ ᱦᱚᱸ ᱢᱟᱱᱮ
ᱦᱳᱭ ᱚᱱᱟ ᱦᱮᱸ,
ᱪᱷᱟᱹᱴᱭᱟᱹᱨ ᱨᱮ ᱵᱟᱝ ᱞᱮᱠᱷᱟᱱ ᱩᱱᱤ ᱠᱚᱲᱟ ᱦᱚᱯᱚᱱ ᱥᱮ ᱠᱩᱲᱤ ᱦᱚᱯᱚᱱ ᱵᱟᱯᱞᱟ ᱜᱮ ᱵᱟᱝ ᱦᱳᱭᱳᱜ ᱛᱟᱹᱠᱤᱱᱟ ᱦᱮᱸ᱾
ᱦᱩᱸ ᱢᱟᱱᱮ ᱩᱱᱤ ᱡᱩᱫᱤ ᱵᱟᱯᱞᱟ ᱦᱳᱭᱳᱜ ᱫᱷᱟᱹᱵᱤᱡ ᱦᱚᱸ ᱡᱩᱫᱤ ᱵᱟᱝ ᱠᱚ ᱪᱷᱟᱹᱴᱭᱟᱹᱨ ᱠᱟᱫᱮᱭᱟ ᱢᱟᱱᱮ ᱠᱟᱜ ᱢᱮ ᱛᱟᱦᱚᱞᱮ ᱩᱱᱤ ᱫᱚ ᱮ ᱵᱟᱯᱞᱟ ᱞᱟᱦᱟ ᱫᱷᱟᱹᱵᱤᱡ ᱛᱮᱦᱚᱸ ᱠᱚ ᱪᱷᱟᱹᱴᱭᱟᱹᱨ ᱮ ᱜᱮᱭᱟ᱾ ᱢᱟᱱᱮ ᱚᱱᱟ ᱛᱟᱭᱚᱢ ᱜᱮ ᱵᱟᱯᱞᱟ ᱫᱚ ᱦᱩᱭᱩᱜ ᱛᱟᱭᱟ᱾ ᱦᱩᱸ᱾ ᱟᱨ ᱚᱱᱠᱟ ᱢᱟᱱᱮ ᱩᱱᱤ ᱚᱱᱠᱟ ᱡᱩᱫᱤ ᱮ ᱡᱟᱦᱟᱸᱭ ᱵᱤᱱᱟᱹ ᱪᱷᱟᱹᱨᱭᱟᱹᱨ ᱛᱮ ᱢᱚᱱᱮ ᱠᱟᱜ ᱢᱮ ᱚᱱᱠᱟ ᱡᱮ ᱜᱚᱡ ᱜᱩᱨ ᱦᱩᱭᱱᱟ ᱟᱫᱚ ᱩᱱᱤ ᱫᱚ, ᱛᱮᱞᱱᱟᱦᱟᱱ ᱠᱟᱹᱢᱤ ᱠᱚᱦᱚᱸ ᱡᱟᱹᱱᱤᱡ ᱠᱷᱟᱱ ᱵᱟᱠᱚ ᱠᱚᱨᱟᱣ ᱛᱟᱭᱟ᱾ ᱪᱮᱫ ᱠᱟᱹᱢᱤ ᱦᱚᱸ ᱵᱟᱝ ᱦᱩᱭᱩᱜ ᱛᱟᱭᱟ ᱵᱷᱟᱸᱰᱟᱱ ᱠᱟᱹᱢᱤ ᱦᱚᱸ ᱵᱟᱠᱚ ᱠᱚᱨᱟᱣᱟ᱾
ᱦᱮᱸ
ᱚᱱᱠᱟᱱᱟᱜ ᱢᱤᱫᱴᱟᱹᱝ ᱠᱟᱛᱷᱟ ᱠᱚ ᱞᱮᱭᱟ᱾
ᱦᱳᱭ ᱦᱳᱭ ᱢᱟᱱᱮ ᱮᱢᱚᱱ ᱜᱮ ᱡᱤᱱᱤᱥ ᱠᱟᱱᱟ ᱪᱷᱟᱹᱴᱭᱟᱹᱨ ᱫᱚ, ᱢᱟᱱᱮ ᱟᱵᱚ ᱥᱟᱱᱛᱟᱲᱟᱜ ᱥᱚᱢᱟᱡᱽ ᱨᱮ ᱱᱚᱣᱟ ᱪᱷᱟᱹᱴᱭᱟᱹᱨ ᱫᱚ ᱢᱟᱱᱮ ᱢᱩᱞ ᱠᱷᱩᱱᱴᱤ ᱞᱮᱠᱟ ᱞᱟᱹᱭ ᱜᱟᱱᱚᱜ ᱛᱤᱸᱜᱩ ᱠᱟᱱᱟ᱾
ᱦᱮᱸ ᱦᱮᱸ ᱚᱱᱠᱟᱜᱮ ᱟᱨ ᱩᱱᱤ ᱡᱩᱫᱤ ᱢᱟᱱᱮ ᱢᱤᱫᱴᱮᱱ ᱦᱚᱲ ᱡᱩᱫᱤ ᱵᱟᱝᱵᱚᱱ ᱪᱷᱟᱹᱴᱭᱟᱹᱨ ᱮᱭᱟ, ᱛᱟᱦᱚᱞᱮ ᱩᱱᱤ ᱫᱚ ᱵᱚᱝᱥᱚ ᱨᱤᱱᱤᱡ ᱢᱮᱱᱛᱮᱦᱚᱸ ᱢᱟᱱᱮ ᱞᱟᱹᱭᱟᱠᱚ ᱥᱮ ᱪᱮᱫ ᱚᱱᱠᱟ ᱵᱟᱭ ᱞᱮᱠᱷᱟᱜᱼᱟ᱾
ᱦᱮᱸ ᱦᱮᱸ ᱦᱮᱸ
ᱦᱩᱸ ᱟᱨ ᱛᱟᱦᱞᱮ ᱚᱱᱠᱟ ᱪᱷᱟᱹᱴᱭᱟᱹᱨ ᱨᱮᱱᱟᱜ ᱠᱟᱹᱢᱤ ᱦᱚᱨᱟ ᱠᱚ ᱤᱫᱤ ᱠᱟᱛᱮᱜ ᱵᱟᱲᱟᱭ ᱢᱮᱱᱟᱜ ᱛᱟᱢᱟ?
ᱪᱷᱟᱹᱴᱭᱟᱹᱨ ᱨᱮᱱᱟᱜ ᱠᱟᱹᱢᱤ ᱦᱚᱨᱟ ᱵᱟᱲᱟᱭ ᱵᱚᱞᱛᱮ ᱠᱟᱹᱴᱤᱡ ᱠᱟᱹᱴᱤᱡ ᱵᱟᱲᱟᱭ ᱢᱮᱱᱟᱜᱼᱟ᱾ ᱮᱸᱜ
ᱚ ᱦᱮᱸ ᱟᱪᱪᱷᱟ ᱛᱟᱦᱚᱞᱮ ᱤᱧ ᱜᱤᱧ ᱞᱟᱹᱭ ᱮᱫᱟ᱾ ᱡᱟᱦᱟᱸ ᱞᱮᱠᱟᱧ ᱩᱭᱦᱟᱹᱨᱮᱜᱼᱟ ᱟᱫᱚ ᱚᱱᱟ ᱛᱟᱭᱚᱢ ᱨᱮᱱᱟᱜ ᱠᱷᱟᱱ ᱟᱢᱤᱧ ᱠᱩᱞᱤ ᱢᱮᱭᱟ ᱦᱮᱸ᱾
ᱠᱷᱟᱱ ᱫᱚᱧ ᱞᱟᱹᱭ ᱥᱩᱡᱮ ᱟᱢ - ᱟ᱾
ᱤᱧ ᱦᱚᱸ ᱚᱱᱠᱟ ᱢᱟᱱᱮ ᱡᱟᱦᱟᱸᱞᱮᱠᱟ ᱩᱭᱦᱟᱹᱨ ᱦᱤᱡᱩᱜ ᱠᱟᱱᱟ ᱚᱱᱠᱟ ᱜᱤᱧ ᱞᱟᱹᱭᱟ ᱱᱟᱜ ᱠᱷᱟᱱ᱾ ᱞᱟᱹᱭᱟᱠᱚ, ᱯᱩᱭᱞᱩ ᱫᱚ ᱱᱮᱰᱟ ᱢᱟᱦᱟ ᱦᱤᱞᱳᱜ ᱡᱟᱦᱟᱸ ᱟᱹᱛᱩ ᱢᱚᱬᱮ ᱦᱚᱲ ᱠᱚᱠᱚ ᱦᱚᱦᱚ ᱡᱟᱣᱨᱟ ᱠᱚᱣᱟ᱾
ᱟᱪᱪᱷᱟ
ᱡᱟᱦᱟᱸ ᱱᱮᱰᱟ ᱢᱟᱦᱟ ᱠᱚ ᱞᱮᱫᱟ ᱮᱱᱦᱤᱞᱳᱜ ᱫᱚ᱾ ᱱᱮ ᱟᱨ ᱚᱱᱟ ᱪᱷᱟᱹᱴᱭᱟᱹᱨ ᱠᱟᱹᱢᱤ ᱞᱟᱹᱜᱤᱫ ᱛᱮᱫᱚ ᱥᱮᱞᱮᱫ ᱱᱟᱭᱠᱮ ᱜᱮ ᱛᱟᱦᱮᱱᱟᱭ᱾ ᱢᱟᱱᱮ ᱱᱟᱭᱠᱮ ᱜᱮ ᱛᱟᱦᱮᱱᱟᱭ ᱢᱟᱱᱮ ᱱᱟᱭᱠᱮ ᱜᱮ ᱠᱟᱹᱢᱤᱭᱟ ᱚᱱᱟ ᱪᱷᱟᱹᱴᱭᱟᱹᱨ ᱠᱟᱹᱢᱤ ᱫᱚ ᱱᱟᱭᱠᱮ ᱜᱮ ᱯᱟᱨᱚᱢᱟᱭ᱾
ᱦᱮᱸ
ᱟᱨ ᱪᱮᱫᱟᱜ ᱥᱮ ᱚᱱᱟ ᱱᱟᱭᱠᱮᱭᱟᱜ ᱜᱮ ᱚᱸᱰᱮ ᱠᱟᱹᱢᱤ ᱫᱚ ᱛᱟᱦᱮᱱ ᱛᱟᱭᱟ ᱡᱮᱢᱚᱱ ᱦᱟᱺᱰᱤ ᱠᱚᱭ ᱵᱚᱸᱜᱟᱭᱟ᱾
ᱦᱮᱸ ᱢᱟᱱᱮ ᱱᱟᱭᱠᱮ ᱦᱚᱸ ᱮᱢᱚᱱ ᱜᱮ ᱩᱱᱤᱭᱟᱜ ᱡᱟᱦᱟᱸ ᱢᱟᱱᱮ ᱡᱷᱚᱛᱚ ᱢᱟᱱᱮ ᱢᱟᱱᱮ ᱟᱹᱛᱩ ᱨᱮᱱ ᱵᱚᱸᱜᱟ ᱵᱩᱨᱩ ᱠᱷᱚᱱ ᱢᱟᱱᱮ ᱢᱟᱱᱮ ᱢᱟᱱᱮ ᱵᱟᱯᱞᱟ, ᱵᱤᱦᱟᱹ, ᱪᱷᱟᱹᱴᱭᱟᱹᱨ, ᱵᱷᱟᱰᱟᱱ,
ᱡᱷᱚᱛᱚ ᱠᱤᱪᱷᱩ ᱨᱮ ᱱᱟᱭᱠᱮ ᱫᱚ ᱢᱟᱱᱮ ᱢᱤᱫᱴᱟᱝ ᱵᱚᱸᱜᱟ ᱠᱟᱹᱢᱤ ᱠᱟᱹᱢᱤ ᱛᱟᱵᱚᱱᱟᱭ ᱛᱚ᱾
ᱦᱳᱭ ᱢᱟᱱᱮ ᱩᱱᱤ ᱪᱷᱟᱲᱟ ᱪᱮᱫ ᱦᱚᱸ ᱠᱟᱹᱢᱤ ᱵᱟᱝᱵᱚᱱ ᱞᱟᱦᱟ ᱫᱟᱲᱮᱭᱟᱜᱼᱟ᱾
ᱦᱳᱭ ᱦᱳᱭ।
ᱦᱩᱸ।
ᱟᱨ ᱱᱚᱣᱟ ᱡᱮ ᱦᱤᱞᱳᱜ ᱱᱚᱣᱟ ᱪᱷᱟᱹᱴᱭᱟᱹᱨ ᱠᱟᱹᱢᱤ ᱠᱚ ᱦᱳᱭᱳᱜᱼᱟ ᱚᱱᱟ ᱞᱟᱦᱟᱨᱮ ᱩᱱᱫᱚ ᱚᱱᱟ ᱚᱲᱟᱜ ᱨᱮᱱ ᱢᱟᱱᱮ ᱞᱟᱹᱭᱟᱠᱚ ᱡᱮ ᱡᱷᱚᱛᱚ ᱦᱚᱲ ᱜᱮᱠᱚ ᱛᱮᱠᱮ ᱥᱚᱵᱚᱫᱚᱜᱼᱟ ᱾
ᱦᱮᱸ
ᱢᱟᱱᱮ ᱡᱷᱚᱛᱚ ᱠᱤᱪᱷᱩ ᱠᱚ ᱮᱸ ᱥᱟᱯᱷᱟ ᱥᱟᱯᱷᱤ ᱛᱟᱠᱚᱣᱟ᱾ ᱜᱮᱸᱫᱟᱜ ᱠᱚ ᱞᱩᱜᱽᱲᱤ ᱠᱚ ᱡᱟᱦᱟᱸ ᱢᱮᱱᱟᱜ ᱛᱟᱵᱚᱱᱟ ᱟᱫᱚ ᱚᱱᱟ ᱠᱚ ᱛᱮᱠᱮ ᱥᱚᱵᱚᱫ ᱯᱷᱟᱨᱪᱟ ᱞᱩᱜᱽᱲᱤ ᱠᱚᱜᱮ ᱠᱚ ᱞᱟᱹᱭᱟ ᱦᱚᱨᱚᱜ ᱠᱟᱛᱮᱜ ᱜᱮ ᱢᱟᱱᱮ ᱩᱱᱠᱩ ᱫᱚ ᱮᱸᱜ ᱵᱚᱸᱜᱟ ᱞᱟᱹᱜᱤᱫ ᱛᱮᱠᱚ ᱫᱩᱲᱩᱵ ᱦᱚᱪᱚ ᱠᱚᱣᱟ᱾
ᱦᱮᱸ
ᱦᱮᱸ ᱟᱨ ᱮᱸᱜ ᱱᱚᱣᱟ ᱡᱩᱫᱤᱢ ᱵᱟᱲᱟᱭ ᱠᱷᱟᱱ ᱮᱸᱜ ᱢᱤᱫᱴᱟᱝ ᱟᱹᱰᱤ ᱢᱟᱨᱟᱝ ᱠᱟᱛᱷᱟ ᱜᱮ ᱠᱟᱱᱟ ᱡᱮ ᱚᱱᱟ ᱡᱟᱦᱟᱸ ᱪᱷᱟᱹᱴᱭᱟᱹᱨ ᱦᱩᱭᱩᱜ ᱠᱟᱱᱟ ᱚᱱᱟᱨᱮ ᱟᱢ ᱢᱟᱱᱮ ᱢᱮᱫᱴᱮᱱ ᱦᱚᱲ ᱡᱚᱠᱷᱚᱱ ᱵᱚᱱ ᱪᱷᱟᱹᱴᱭᱟᱹᱨᱮ ᱠᱟᱱᱟ᱾ ᱩᱱ ᱥᱚᱢᱚᱭ ᱡᱟᱦᱟᱸ ᱚᱱᱮ ᱪᱷᱟᱹᱴᱭᱟᱹᱨ ᱦᱟᱺᱰᱤ ᱞᱟᱜᱟᱜ ᱠᱟᱱᱟ ᱚᱱᱟ ᱛᱤᱱᱟᱹᱜ ᱴᱩᱠᱩᱡ ᱞᱟᱜᱟᱜ ᱟ ᱮᱢ ᱞᱟᱹᱭ ᱫᱟᱲᱮᱭᱟᱜᱼᱟ?
ᱪᱷᱟᱹᱴᱭᱟᱹᱨ ᱴᱩᱠᱩᱡ ᱡᱟᱦᱟᱸ ᱦᱟᱺᱰᱤ ᱞᱟᱜᱟᱜᱼᱟ ᱦᱮᱸᱥᱮ ᱦᱟᱸᱰᱤ ᱵᱚᱞᱛᱮᱻ ᱟᱫᱚ ᱱᱤᱡᱮ ᱥᱚᱵ ᱫᱚ ᱩᱱᱟᱹᱜ ᱪᱷᱟᱹᱴᱭᱟᱹᱨ ᱠᱚᱦᱚᱸ ᱵᱟᱝ ᱥᱳᱨ ᱵᱟᱲᱟ ᱦᱳᱭ ᱟᱠᱟᱱᱟ᱾ ᱛᱚ ᱦᱟᱸᱰᱤ ᱞᱟᱜᱟᱣ ᱵᱚᱞᱛᱮ ᱪᱮᱫᱠᱟ ᱩᱭᱦᱟᱹᱨ ᱦᱤᱡᱩᱜ ᱠᱟᱱᱟ ᱯᱮ ᱛᱷᱮᱠᱮ ᱢᱚᱬᱮ ᱴᱩᱠᱩᱡ ᱡᱟᱹᱱᱤᱡ ᱞᱟᱜᱟᱜᱼᱟ ᱚᱱᱠᱟ ᱟᱫᱚ ᱴᱷᱤᱠ ᱫᱚ ᱵᱟᱧ ᱞᱟᱹᱭ ᱫᱟᱲᱮᱭᱟᱜ ᱠᱟᱱᱟ ᱟᱫᱚ ᱟᱢᱜᱮᱢ
ᱦᱮᱸ ᱤᱧ ᱫᱚ ᱚᱱᱠᱟ ᱫᱚ ᱱᱟᱜ ᱠᱷᱟᱱ ᱵᱟᱹᱧ ᱩᱭᱦᱟᱹᱨᱮᱜᱼᱟ ᱱᱟᱜ ᱠᱷᱟᱱ ᱟᱢ ᱦᱚᱸ ᱡᱩᱫᱤ ᱡᱩᱫᱤᱢ ᱵᱟᱲᱟᱭ ᱜᱮᱭᱟ ᱥᱮ ᱪᱮᱫ ᱵᱟᱹᱧ ᱵᱟᱲᱟᱭᱟ ᱤᱧ ᱫᱩᱧ ᱩᱭᱦᱟᱹᱨᱮᱜᱼᱟ ᱡᱮ ᱮᱸ ᱵᱟᱨ ᱴᱩᱠᱩᱡ ᱦᱟᱺᱰᱤ ᱞᱟᱜᱟᱜᱼᱟ᱾
ᱟᱪᱪᱷᱟ ᱟᱪᱷᱟ ᱵᱟᱼᱼ
ᱵᱟᱨ ᱴᱩᱠᱩᱡ ᱦᱮᱸ ᱵᱟᱨ ᱴᱩᱠᱩᱡ ᱦᱟᱺᱰᱤ ᱡᱟᱦᱟᱸ ᱫᱚ ᱢᱤᱫᱴᱟᱝ ᱫᱚ ᱠᱚ ᱞᱟᱹᱭ ᱫᱟ ᱡᱮ ᱮᱸ ᱛᱟᱝ ᱦᱟᱺᱰᱤ ᱟᱨ ᱢᱤᱫᱴᱟᱝ ᱫᱚᱠᱚ ᱞᱟᱹᱭᱫᱟ ᱵᱚᱰᱚᱡ ᱦᱟᱺᱰᱤ ᱟᱨ ᱦᱮᱸ ᱟᱨ ᱱᱚᱣᱟ ᱦᱟᱺᱰᱤ ᱫᱚ ᱮᱸ ᱞᱟᱹᱭᱟᱠᱚ ᱵᱟᱝᱢᱟ ᱩᱱᱠᱤᱱ ᱵᱟᱨᱭᱟ ᱰᱟᱺᱜᱩᱣᱟᱹ ᱠᱚᱲᱟ ᱜᱤᱫᱽᱨᱟᱹ ᱡᱟᱦᱟᱸᱭ ᱟᱛᱩ ᱨᱮᱱ ᱠᱤᱱ ᱛᱟᱦᱮᱱᱟ ᱩᱱᱠᱤᱱ ᱜᱮ ᱱᱚᱣᱟ ᱦᱟᱺᱰᱤ ᱫᱚᱠᱤᱱ ᱮ ᱩᱰᱩᱜᱟ ᱦᱟᱺᱰᱤ ᱴᱩᱠᱩᱡ ᱫᱚ ᱟᱨ ᱩᱱᱠᱤᱱ ᱱᱚᱣᱟ ᱦᱟᱺᱰᱤ ᱴᱩᱠᱩᱡ ᱠᱤᱱ ᱩᱰᱩᱠᱟ ᱟᱨ ᱩᱱᱠᱤᱱ ᱢᱚᱫᱽᱫᱷᱮ ᱨᱮ ᱮᱸ ᱡᱟᱦᱟᱸᱭ ᱜᱮ ᱦᱳᱭᱛᱚ ᱠᱤᱱ ᱮᱸᱜ ᱫᱩᱞᱟ ᱟᱨ ᱚᱱᱟ ᱢᱟᱱᱮ ᱚᱱ ᱫᱩᱞᱟᱠᱤᱱ ᱟᱨ ᱚᱱᱟ ᱦᱟᱺᱰᱤ ᱜᱮ ᱮᱸᱜ ᱱᱟᱭᱠᱮ ᱫᱚᱭ ᱵᱚᱸᱜᱟᱭᱟ ᱥᱮ ᱪᱚᱰᱚᱨ ᱨᱟᱭ ᱢᱟᱱᱮ ᱚᱱᱟ ᱪᱷᱟᱹᱴᱭᱟᱹᱨ ᱧᱩᱛᱩᱢ ᱛᱮ ᱡᱟᱦᱟᱸ
ᱟᱪᱪᱷᱟ ᱟᱪᱪᱷᱟ
ᱛᱟᱞᱦᱮ ᱦᱮᱸ ᱞᱟᱹᱭᱫᱤᱧ ᱟᱢᱟᱜ ᱟᱢᱫᱚ ᱛᱟᱦᱞᱮ ᱚᱱᱟ ᱱᱤᱭᱮᱹ ᱪᱷᱟᱹᱴᱭᱟᱹᱨ ᱱᱤᱭᱮᱹ ᱫᱚ ᱵᱷᱟᱜᱤ ᱜᱮ ᱜᱮᱭᱟᱱ ᱠᱚᱢ ᱟᱨᱡᱟᱣ ᱠᱟᱫᱟ ᱡᱟᱧ ᱧᱮᱞ ᱫᱟ᱾ ᱵᱷᱟᱹᱜᱤ ᱜᱮᱢ ᱞᱟᱹᱭ ᱫᱟᱲᱮᱜ ᱠᱟᱱᱟ ᱾
ᱠᱟ ᱚᱱᱠᱟ ᱧᱮᱞ ᱵᱟᱲᱟ ᱦᱩᱭ ᱟᱠᱟᱱᱟ, ᱟᱛᱳ ᱠᱚᱨᱮ ᱢᱤᱫ ᱵᱟᱨ ᱚᱱᱠᱟ ᱪᱷᱟᱹᱴᱭᱟᱹᱨ ᱚᱲᱟᱜ ᱠᱚᱫᱚ ᱥᱮᱱ ᱵᱟᱲᱟ ᱦᱩᱭ ᱟᱠᱟᱱ ᱜᱮᱭᱟ ᱛᱚ᱾
ᱦᱮᱸ ᱦᱮᱸ᱾
ᱟᱫᱚ ᱩᱱ ᱥᱩᱢᱩᱭ ᱜᱮ ᱡᱟ ᱩᱰᱟᱹᱝ ᱧᱮᱞ ᱦᱩᱭ ᱟᱠᱟᱱᱟ ᱚᱱᱟ ᱜᱤᱧ ᱞᱟᱹᱭ ᱠᱮᱜᱼᱟ᱾ ᱟᱨ ᱡᱩᱫᱤ ᱟᱢᱟᱜ ᱚᱱᱠᱟ ᱟᱨᱚ ᱩᱭᱦᱟᱹᱨ ᱦᱤᱡᱩᱜ ᱠᱟᱱ ᱠᱷᱟᱱ
ᱦᱮᱸ ᱩᱭᱦᱟᱹᱨ ᱵᱳᱞᱛᱮ ᱚᱝᱠᱟ ᱫᱚ ᱪᱷᱟᱹᱴᱭᱟᱹᱨ ᱠᱚ ᱨᱮᱫᱚ ᱚᱱᱟ ᱜᱮ ᱛᱟᱯᱚᱨᱮ
ᱦᱮᱸ ᱡᱮᱢᱚᱱ ᱟᱫᱚ ᱚᱱᱟ ᱡᱟᱦᱟᱸ ᱵᱷᱟᱸᱰᱟᱱ ᱥᱟ ᱤᱭᱟᱹ ᱵᱷᱟᱸᱰᱟᱱ ᱫᱚ ᱮᱸ ᱡᱟᱦᱟᱸ ᱠᱚ ᱞᱟᱹᱭ ᱫᱟ ᱪᱷᱟᱹᱴᱭᱟᱹᱨ ᱥᱟᱨᱮᱡ ᱮᱸ ᱦᱟᱺᱰᱤ ᱠᱚ, ᱚᱱᱟ ᱠᱚᱫᱚ ᱡᱷᱚᱛᱚ ᱦᱚᱲ ᱛᱮᱜᱮ ᱠᱚ ᱮᱸ ᱡᱟᱦᱟᱸ ᱛᱤᱱᱟᱹᱜ ᱟᱠᱚ ᱨᱮᱱ ᱯᱮᱲᱟ ᱯᱟᱹᱲᱦᱟᱹ ᱠᱚᱠᱚ ᱦᱤᱡᱩᱜᱼᱟ ᱚᱱᱟ ᱢᱟᱱᱮ ᱦᱟᱺᱰᱤ ᱠᱚ ᱦᱟᱴᱤᱧ ᱠᱟᱛᱮ ᱡᱷᱚᱛᱚ ᱦᱚᱲ ᱠᱚ ᱧᱩᱭᱟ᱾
ᱦᱮᱸ᱾
ᱚᱝᱠᱟᱱᱟᱜ ᱢᱤᱫᱴᱟᱝ ᱢᱟᱱᱮ ᱱᱤᱭᱚᱢ ᱢᱮᱱᱟᱜ ᱟᱠᱟᱜᱼᱟ᱾